ᱦᱳᱭ ᱡᱚᱦᱟᱨ
ᱵᱟᱨ ᱟᱹᱞᱤᱧ ᱡᱟᱦᱟᱱᱟᱜ ᱥᱟᱛᱟᱢ ᱪᱮᱛᱟᱱ ᱨᱮᱜᱮ ᱞᱟᱝ ᱨᱚᱲᱟ ᱢᱟᱦ᱾
ᱚ ᱟᱪᱪᱷᱟ ᱟᱪᱪᱷᱟ ᱚᱱᱠᱟ ᱥᱟᱛᱟᱢ ᱫᱚ ᱱᱟᱦᱜ ᱢᱟ ᱟᱵᱤᱱ ᱴᱷᱮᱱ ᱡᱩᱫᱤ ᱚᱱᱠᱟ ᱢᱮᱱᱟᱜ ᱠᱷᱟᱱ ᱥᱮ ᱟᱢ ᱴᱷᱮᱱ ᱢᱮᱱᱟᱜ ᱠᱷᱟᱱ
ᱥᱟᱛᱟᱢ ᱫᱚ ᱥᱮᱭ ᱱᱚᱣᱟ ᱚᱞ ᱯᱟᱲᱦᱟᱣ ᱥᱮ ᱱᱚᱣᱟ ᱦᱩᱞ ᱢᱟᱦᱟ ᱞᱮᱠᱟᱱᱟᱜ ᱪᱟᱥᱵᱟᱥ ᱤᱫᱤ ᱠᱟᱛᱮᱜ ᱢᱟ ᱟᱹᱰᱤ ᱜᱟᱱ ᱠᱚ ᱨᱚᱲ ᱠᱟᱜᱟ ᱚᱱᱟ ᱵᱟᱫ ᱛᱮ ᱥᱮᱭ ᱱᱩᱠᱩ ᱚᱲᱟᱜ ᱨᱮᱱ ᱟᱹᱥᱩᱞᱤᱡ ᱮ ᱟᱹᱥᱩᱞ ᱡᱤᱭᱟᱹᱞᱤ ᱠᱚ ᱪᱮᱛᱟᱱ ᱨᱮᱜᱮ ᱠᱤ ᱞᱟᱝ ᱨᱚᱲ ᱠᱮᱭᱟ ᱢᱟ ᱡᱮ ᱩᱱᱠᱩ ᱠᱚ ᱩᱝᱠᱩ ᱩᱝᱠᱩ ᱠᱚᱫᱚ ᱠᱟᱛᱮᱜ ᱠᱟᱹᱣᱰᱤ ᱠᱟᱹᱣᱰᱤ ᱟᱹᱨᱤ ᱥᱮᱱᱛᱮ ᱢᱤᱫᱴᱟᱝ ᱵᱟᱧᱪᱟᱣ ᱜᱟᱱᱚᱜᱼᱟ ᱥᱮ
ᱟᱵᱚᱣᱟᱜ ᱦᱚᱭ ᱜᱚᱲᱚ ᱥᱚᱯ
ᱦᱳᱭ ᱦᱳᱭ ᱚᱱᱟ ᱪᱮᱛᱟᱱ ᱨᱮᱜᱮ ᱞᱟᱝ ᱛᱷᱩᱛᱤᱭᱟ ᱛᱚᱵᱮ᱾ ᱟᱪᱪᱷᱟ ᱜᱚᱝᱠᱮ ᱢᱟ ᱟᱹᱵᱤᱱ ᱞᱟᱹᱭ ᱵᱤᱱ ᱛᱤᱱᱟᱹᱝ ᱜᱟᱱ ᱟᱹᱥᱩᱞ ᱡᱤᱭᱟᱹᱞᱤ ᱠᱚ ᱪᱤᱞᱤ ᱠᱚᱯᱮ ᱫᱚᱦᱚᱸ ᱣᱟᱠᱟᱜ ᱠᱚᱣᱟ? ᱟᱹᱞᱤᱧᱟᱜ ᱱᱟᱦᱜ ᱞᱤᱧ ᱞᱟᱹᱭᱟᱱᱟᱜ ᱢᱟ᱾
ᱟᱪᱪᱷᱟ ᱜᱚᱝᱠᱮ ᱢᱮᱱ ᱫᱚᱱᱟᱜ ᱟᱻ ᱟᱹᱞᱤᱧ ᱫᱚ ᱱᱟᱜ ᱦᱳᱭᱛᱳ ᱥᱮ ᱟᱞᱮ ᱥᱮᱫ ᱫᱚ ᱱᱟᱜ ᱢᱚᱴᱟ ᱢᱩᱴᱤ ᱜᱚ ᱱᱚᱜᱚ ᱱᱚᱣᱟ ᱫᱚᱢᱮ ᱴᱮ ᱴᱟᱠᱟ ᱠᱟᱹᱣᱰᱤ ᱵᱟᱝᱛᱮ ᱩᱱᱠᱩ ᱠᱟᱲᱟ ᱰᱟᱝᱨᱤ ᱢᱮᱨᱚᱢ ᱥᱩᱠᱨᱤ ᱮᱢᱟᱱ ᱛᱮᱢᱟᱱ ᱠᱚ ᱠᱟᱹᱴᱤᱡ ᱥᱟᱸᱜᱮ ᱧᱚᱜ ᱞᱮ ᱟᱹᱥᱩᱞ ᱠᱟᱠᱚᱣᱟ ᱦᱳᱭ ᱥᱮ᱾
ᱟᱪᱪᱷᱟ ᱞᱟᱹᱭ ᱮᱜᱟ ᱞᱤᱧ ᱱᱩᱠᱩ ᱰᱟᱝᱨᱤ ᱢᱮᱱᱟᱜ ᱠᱚ ᱛᱟᱯᱮᱭᱟ ᱥᱮ ᱵᱟᱝ ᱜᱚᱝᱠᱮ?
ᱚ ᱦᱳᱭ ᱦᱳᱭ ᱜᱚᱝᱠᱮ ᱰᱟᱝᱨᱤ ᱫᱚ ᱢᱤᱫᱴᱮᱱ ᱜᱮᱭᱟᱭ ᱦᱳᱭ ᱟᱨ ᱠᱟᱲᱟ ᱠᱟᱰᱟ ᱫᱚ ᱯᱮ ᱡᱚᱲᱟ ᱢᱮᱱᱟᱜ ᱠᱚᱣᱟ
ᱟᱪᱪᱷᱟ ᱟᱨ ᱤᱧᱟᱜ ᱠᱟᱲᱟᱠ ᱛᱚᱵᱮ ᱥᱤᱭᱩᱜᱼᱟ ᱥᱮ ᱮᱢᱱᱤ ᱫᱚᱦᱚᱸ ᱜᱮᱯᱮ ᱫᱚᱦᱚ ᱟᱠᱟᱫ ᱠᱚᱣᱟ?
ᱚ ᱦᱳᱭ ᱜᱚᱝᱠᱮ ᱠᱟᱲᱟ ᱛᱮᱫᱚ ᱱᱟᱜ ᱥᱤᱭᱚᱜ ᱦᱩᱭᱩᱜ ᱠᱟᱱᱟ᱾
ᱟᱪᱪᱷᱟ,
ᱦᱳᱭ ᱟᱨ ᱜᱚᱝᱠᱮ ᱛᱟᱦᱚᱞᱮ ᱮᱫ ᱟᱵᱮᱱ ᱫᱚ ᱦᱳᱭ᱾
ᱞᱟᱹᱭᱮᱜ-ᱟ ᱞᱤᱧ ᱱᱩᱠᱩ ᱰᱟᱝ ᱰᱟᱝᱨᱤ ᱫᱚ ᱜᱟᱹᱭ ᱥᱮ ᱰᱟᱝᱨᱟ ᱯᱮ ᱫᱚᱦᱚᱸ ᱟᱠᱟᱫ ᱠᱚᱣᱟ?
ᱦᱳᱭ ᱦᱳᱭ ᱜᱚᱝᱠᱮ ᱰᱟᱝᱨᱟ ᱜᱮ ᱢᱮᱱᱟᱭᱟ ᱤᱭᱟᱹ ᱢᱮᱱᱟᱭᱟ ᱢᱤᱜᱴᱟᱹ ᱟᱨ ᱥᱩᱠᱨᱤ ᱥᱩᱠᱨᱤ ᱢᱮᱱᱟᱜ ᱠᱚᱣᱟ ᱥᱟᱸᱜᱮ ᱧᱚᱜ ᱜᱮ ᱥᱩᱠᱨᱤ ᱫᱚ ᱢᱮᱱᱟᱜ ᱠᱚᱣᱟ᱾
ᱟᱹᱞᱤᱧ ᱛᱟᱦᱚᱞᱮ ᱟᱹᱞᱤᱧᱟᱜ ᱰᱟᱝᱨᱤ ᱫᱚᱦᱚᱸ ᱠᱟᱛᱮᱜ ᱦᱚᱛᱚ ᱱᱮᱥ ᱤᱥᱤᱢ ᱦᱚᱸᱛᱚ ᱜᱟᱱᱚᱜᱼᱟ ᱟᱨ ᱥᱮ ᱰᱟᱝᱨᱤ ᱠᱷᱚᱱ ᱛᱚ ᱱᱚᱜᱚᱭ ᱠᱚ ᱠᱷᱚᱛ ᱧᱟᱢᱚᱜᱼᱟ ᱠᱷᱚᱛ ᱠᱷᱚᱱ ᱛᱚ ᱥᱮᱭ ᱚᱱᱟ ᱵᱟᱹᱫᱽ ᱨᱮ ᱮᱢ ᱜᱟᱱᱚᱜᱼᱟ ᱚᱱᱠᱟ ᱞᱮᱠᱟᱛᱮ ᱦᱩᱲᱩ ᱨᱮ ᱡᱮ ᱪᱟᱥ ᱠᱟᱹᱢᱤ ᱨᱮ ᱞᱟᱜᱟᱣ ᱠᱟᱱᱟ ᱛᱚ ᱥᱮ ᱵᱟᱝ?
ᱦᱳᱭ ᱦᱳᱭ ᱦᱳᱭ᱾
ᱚᱱᱟ ᱞᱮᱠᱟ ᱛᱮᱦᱚᱸ ᱢᱟᱹ ᱢᱤᱜᱴᱟᱝ ᱟᱵᱚ ᱜᱚᱲᱚ ᱠᱚ ᱮᱢᱟᱵᱚᱱ ᱠᱟᱱᱟ ᱰᱟᱝᱨᱤ ᱥᱮ ᱵᱟᱝ?
ᱦᱳᱭ ᱜᱚᱝᱠᱮ ᱱᱤᱦᱟᱹᱛᱤ ᱟᱨ ᱛᱟᱯᱚᱨᱮ ᱦᱳᱭᱛᱚ ᱡᱟᱦᱟᱸᱭᱟᱜ ᱴᱟᱠᱟ ᱠᱟᱲᱤ ᱫᱚᱢᱮ ᱮᱠᱴᱟ ᱫᱚᱢᱮ ᱟᱹᱱᱤᱡ ᱵᱟᱝ ᱛᱟᱦᱮᱱ ᱛᱟᱭᱟ ᱩᱱᱤ ᱫᱚ ᱦᱳᱭᱛᱚ ᱦᱮᱸ ᱴᱮᱠᱴᱟᱨ ᱴᱮᱠᱴᱟᱨ ᱢᱮᱠᱴᱟᱨ ᱠᱚ ᱦᱚᱭᱛᱳ ᱫᱚᱢᱮ ᱮᱠᱴᱟ ᱫᱚ ᱵᱟᱝ ᱞᱟᱜᱟᱣ ᱠᱷᱟᱛᱤᱨ ᱱᱚᱝᱠᱟᱱ ᱱᱤᱡᱮᱨᱟᱜ ᱛᱤᱥᱮᱢ ᱤᱭᱟᱛ ᱨᱮ ᱦᱚᱸ ᱠᱟᱲᱟ ᱰᱟᱝᱨᱤ ᱢᱮᱨᱚᱢ ᱛᱮᱜᱮ ᱠᱟᱹᱢᱤ ᱞᱮᱠᱷᱟᱱ ᱠᱟᱹᱴᱤᱡ ᱴᱟᱠᱟ ᱜᱟᱹᱰᱤ ᱜᱟᱹᱰᱤ ᱥᱮᱵᱚᱜ ᱛᱟᱭᱟ ᱥᱟᱶᱛᱮ ᱦᱳᱭ ᱟᱭᱟᱜ ᱠᱷᱮᱛ ᱵᱟᱹᱫᱽ ᱨᱮᱦᱚᱸ ᱠᱟᱹᱴᱤᱡ ᱱᱟᱯᱟᱭ ᱦᱩᱭᱩᱜ ᱛᱟᱭᱟ᱾
ᱦᱳᱭ ᱟᱨ ᱞᱤᱭᱟᱹ ᱜᱚᱝᱠᱮ ᱱᱩᱠᱩ ᱡᱟᱦᱟᱸᱭ ᱠᱟᱰᱟ ᱯᱮ ᱫᱚᱦᱚᱸᱣ ᱠᱟᱜ ᱠᱚᱣᱟ ᱩᱱᱠᱩ ᱫᱚᱯᱮ ᱥᱤ ᱭᱟᱠᱚ ᱜᱮᱭᱟ ᱥᱮ ᱵᱟᱝ?
ᱚ ᱦᱳᱭ ᱜᱚᱝᱠᱮ ᱱᱩᱠᱩ ᱢᱮᱱᱫᱚ ᱯᱮ ᱡᱚᱲᱟ ᱠᱟᱲᱟ ᱠᱟᱰᱟ ᱢᱮᱱᱟᱜ ᱠᱚᱣᱟ ᱛᱚ ᱟᱫᱚ ᱱᱟ ᱵᱟᱨ ᱡᱚᱲᱟ ᱫᱚ ᱱᱟᱜ ᱠᱤᱱ ᱦᱩᱰᱤᱧ ᱧᱚᱜ ᱜᱮᱭᱟ᱾
ᱟᱪᱪᱷᱟ
ᱟᱫᱚ ᱢᱟᱱᱮ ᱢᱤᱜ ᱡᱚᱲᱟ ᱠᱤᱱ ᱦᱩᱰᱤᱧ ᱜᱮᱭᱟ ᱟᱨ ᱵᱟᱨ ᱡᱚᱲᱟ ᱫᱚᱠᱤᱱ ᱵᱚᱲᱚ ᱧᱚᱜ ᱜᱮᱭᱟ ᱦᱮᱸ ᱟᱫᱚ ᱱᱩᱠᱤᱱ ᱵᱟᱨ ᱡᱚᱲᱟ ᱛᱮᱜᱮ ᱱᱟᱜ ᱠᱟᱹᱢᱤ ᱠᱚᱫᱚ ᱱᱟᱦᱟᱸᱜ ᱱᱤᱛᱚᱜ ᱢᱮᱱᱫᱚ ᱦᱮᱸ ᱱᱤᱭᱟᱹ ᱪᱟᱥᱵᱟᱥ ᱠᱚᱫᱚ ᱨᱟᱠᱟᱵ ᱦᱩᱭᱩᱜ ᱠᱟᱱᱟ᱾
ᱟᱪᱪᱷᱟ ᱤᱧ ᱢᱚᱴᱟ ᱢᱩᱴᱤ ᱩᱱᱠᱤᱱ ᱩᱱᱠᱩ ᱠᱩᱱ ᱛᱟᱲᱟᱢ ᱢᱮᱱᱟ ᱠᱚ ᱢᱚᱴᱟ ᱢᱩᱴᱤᱢ ᱠᱟᱰᱟ ᱠᱚᱦᱚᱸ ᱚᱱᱮ ᱵᱟᱹᱫᱽ ᱨᱮ ᱥᱤ ᱜᱟᱱᱚᱜ ᱠᱟᱱᱟ ᱥᱤ ᱠᱟᱛᱮᱜ ᱪᱟᱥ ᱪᱟᱥᱢᱟ ᱦᱩᱲᱩ ᱪᱟᱥ ᱠᱟᱛᱮ ᱨᱟᱠᱟᱵ ᱠᱟᱛᱮ ᱟᱨᱡᱟᱣ ᱢᱟ ᱜᱟᱱᱚᱜ ᱠᱟᱱ ᱜᱮᱭᱟ ᱥᱮ ᱵᱟᱝ ᱚᱱᱟ ᱞᱮᱠᱟ ᱛᱮᱦᱚᱸ ᱾ ᱚᱱᱟ ᱞᱮᱠᱟ ᱛᱮᱦᱚᱸ ᱞᱟᱹᱭ ᱜᱟᱱᱚᱜ ᱠᱟᱱᱟ ᱜᱚᱝᱠᱮ ᱡᱮ ᱱᱩᱠᱤᱱ ᱾ ᱱᱩᱠᱩ ᱡᱟᱦᱟᱸ ᱡᱤᱭᱟᱹᱞᱤ ᱠᱚ ᱥᱮ ᱱᱩ ᱠᱟᱰᱟ ᱰᱟᱝᱨᱤ ᱥᱮ ᱾ ᱟᱵᱚ ᱟᱹᱰᱤᱜᱟᱱ ᱠᱚ ᱜᱚᱲᱚ ᱟᱵᱚᱱ ᱠᱟᱱᱟ ᱥᱮ ᱵᱟᱝ ᱾
ᱦᱳᱭ ᱦᱳ ᱜᱚᱢᱠᱮ ᱱᱤᱦᱟᱹᱛᱤ ᱱᱤᱦᱟᱹᱛᱤ ᱾
ᱦᱳᱭ ᱟᱨ ᱱᱩᱠᱩᱣᱟᱜ ᱜᱩᱨᱤᱡ ᱠᱷᱚᱱ ᱠᱷᱚᱛ ᱵᱚᱱ ᱧᱟᱢᱮᱫᱼᱟ ᱵᱟᱹᱫ ᱨᱮ ᱠᱷᱚᱛ ᱵᱚᱱ ᱮᱢ ᱞᱮᱠᱷᱟᱱ ᱥᱟᱨ ᱠᱷᱚᱨᱪᱟ ᱦᱚᱸ ᱠᱟᱹᱡ ᱠᱚᱢᱚᱜ ᱠᱟᱱᱟ ᱾ ᱠᱟᱱ ᱛᱟᱵᱚᱱᱟ ᱚᱱᱟ ᱞᱮᱠᱟᱛᱮ ᱟᱵᱚᱣᱟᱜ ᱠᱷᱚᱨᱪᱟᱵᱚᱨᱪᱟ ᱦᱚᱸ ᱵᱟᱧᱪᱟᱜ ᱠᱟᱱᱟ ᱥᱮ ᱵᱟᱝ ᱾
ᱦᱳᱭ ᱜᱚᱢᱠᱮ ᱦᱳᱭ ᱦᱳᱭ ᱟᱨ ᱦᱳᱭ ᱜᱚᱢᱠᱮ ᱟᱨ ᱟᱨ ᱜᱚᱢᱠᱮ ᱱᱚᱜᱼᱚᱭ ᱡᱮ ᱢᱮᱱᱫᱚ ᱦᱟᱸᱜ ᱰᱟᱝᱨᱤ ᱟᱹᱥᱩᱞ ᱫᱚ ᱦᱟᱸᱜ ᱱᱤᱭᱟᱹ ᱱᱤᱭᱟᱹ ᱠᱟᱨᱚᱱ ᱛᱮ ᱟᱹᱥᱩᱞ ᱦᱩᱭ ᱠᱟᱱᱟ ᱾ ᱜᱚᱝᱠᱮ ᱥᱮᱛᱟᱜ ᱨᱮ ᱵᱮᱨᱮᱫ ᱠᱟᱛᱮᱜ ᱟᱵᱚ ᱦᱳᱭᱛᱳ ᱢᱮᱱᱫᱚ ᱪᱷᱚᱪ ᱪᱷᱚᱲᱟ ᱥᱮ ᱜᱩᱨᱤᱡ ᱾ ᱮ ᱚᱱᱟ ᱤᱭᱟᱹ ᱠᱚ ᱟᱹᱰᱤ ᱚᱱᱮ ᱤᱭᱟᱹ ᱞᱩᱸᱰᱟᱹ ᱵᱟᱲᱟ ᱦᱩᱭ ᱢᱩᱰᱩᱨ ᱦᱩᱭᱩᱜ ᱛᱟᱵᱚᱱᱟ ᱛᱚ ᱾
ᱟᱹᱞᱤᱧ ᱰᱟᱝᱨᱤ ᱰᱟᱝᱨᱤ ᱠᱚᱣᱟᱜ ᱥᱮ ᱰᱟᱝᱨᱤ ᱜᱟᱹᱭ ᱠᱚᱣᱟᱜ ᱜᱩᱨᱤᱡ ᱵᱟᱝᱠᱷᱟᱱ ᱟᱵᱚᱣᱟᱜ ᱡᱮᱢᱚᱱ ᱚᱱᱮ ᱡᱟᱦᱟᱸ ᱞᱟᱹᱭ ᱾ ᱪᱷᱚᱸᱪ ᱪᱷᱚᱸᱪ ᱞᱚᱛᱟ ᱠᱚᱦᱚᱸ ᱵᱟᱝ ᱜᱟᱱᱚᱜᱼᱟ ᱛᱟᱯᱚᱨ ᱱᱚᱣᱟ ᱤᱭᱟᱹ ᱱᱟᱦᱟᱜ ᱟᱨ ᱟᱵᱚᱣᱟᱜ ᱵᱚᱸᱜᱟᱼ ᱵᱩᱨᱩ ᱾ ᱵᱚᱸᱜᱟ ᱵᱩᱨᱩ ᱠᱟᱹᱢᱤ ᱦᱚᱨᱟ ᱠᱚ ᱾ ᱵᱟᱝ ᱜᱟᱱᱚᱜ ᱛᱟᱵᱚᱱᱟ ᱥᱮ ᱟᱵᱚᱣᱟᱜ ᱢᱟᱱᱮ ᱡᱟᱱᱟᱢ ᱠᱷᱚᱱ ᱜᱩᱡᱩᱜ ᱦᱟᱹᱵᱤᱡ ᱡᱟᱜᱮ ᱟᱵᱚ ᱾ ᱥᱮᱨᱣᱟ ᱨᱮᱭᱟᱜ ᱡᱟᱦᱟ ᱠᱟᱹᱢᱤ ᱦᱚᱨᱟ ᱢᱮᱱᱟᱜᱼᱟ ᱡᱚ ᱡᱷᱚᱛᱚ ᱠᱟᱹᱢᱤ ᱾ ᱟᱹᱞᱤᱧ ᱡᱷᱚᱛᱚ ᱠᱟᱹᱢᱤ ᱦᱚᱨᱟ ᱨᱮᱜᱮ ᱱᱩᱠᱩ ᱰᱟᱝᱨᱤ ᱜᱩᱨᱤᱡ ᱫᱚ ᱮᱠᱟᱞ ᱞᱟᱹᱠᱛᱤ ᱥᱮ ᱵᱟᱝ ᱾
ᱦᱳᱭ ᱜᱚᱢᱠᱮ ᱚᱱᱠᱟ ᱫᱚ ᱥᱟᱱᱟᱢᱟᱜ ᱨᱮᱫᱚ ᱱᱟᱜ ᱢᱮᱱᱫᱚ ᱾ ᱠᱟᱰᱟ ᱰᱟᱹᱝᱨᱤ ᱛᱮᱫᱚ ᱱᱟᱦᱟᱜ ᱜᱩᱨᱤᱡ ᱜᱩᱨᱤᱡ ᱫᱚ ᱱᱤᱝᱠᱟᱹ ᱱᱤᱠᱟᱹ ᱠᱚᱫᱚ ᱵᱟᱭ ᱦᱩᱭᱩᱜᱼᱟ ᱛᱚ ᱛᱟᱯᱚᱨᱮ ᱾ ᱦᱳᱭᱛᱳ ᱥᱮᱛᱟᱜ ᱨᱮ ᱞᱟᱜᱟᱣᱮᱱ ᱚᱱᱟ ᱰᱟᱝᱨᱤ ᱜᱩᱨᱤᱡ ᱜᱮ ᱞᱟᱜᱟᱜᱼᱟ ᱛᱟᱯᱚᱨᱮ ᱦᱩᱭᱮᱱ ᱾ ᱵᱟᱦᱟ ᱥᱚᱦᱚᱨᱟᱭ ᱠᱟᱨᱟᱢ ᱫᱟᱥᱟᱸᱭ ᱱᱤᱭᱟᱹ ᱠᱚ ᱮᱢᱟᱱ ᱛᱮᱢᱟᱱ ᱦᱩᱭᱮᱱ ᱥᱟᱱᱟᱢᱟᱜ ᱾
ᱦᱳᱭ ᱟᱨ ᱱᱚᱜᱼᱚᱭ ᱡᱮ ᱦᱟᱯᱲᱟᱢ ᱠᱚᱵᱚᱱ ᱮᱢᱟ ᱠᱚ ᱱᱚᱣᱟ ᱤᱭᱟᱹ ᱠᱚᱨᱮ ᱡᱮᱢᱚᱱ ᱵᱟᱦᱟ ᱥᱚᱦᱨᱟᱭ ᱛᱟᱨᱯᱚᱨ ᱥᱟᱠᱨᱟᱛ ᱥᱮ ᱟᱵᱚᱣᱟᱜ ᱾ ᱡᱟ ᱡᱟᱜᱮ ᱯᱚᱨᱚᱵᱽ ᱢᱮᱱᱟᱜᱼᱟ ᱯᱳᱭᱞᱳ ᱰᱟᱝᱨᱤ ᱥᱮ ᱜᱟᱹᱭ ᱜᱩᱨᱤᱡ ᱛᱮ ᱵᱟᱵᱚᱱ ᱜᱩᱨᱤᱡ ᱞᱮᱠᱷᱟᱱ ᱜᱮ ᱵᱚᱸᱜᱟ ᱵᱩᱨᱩ ᱦᱚᱸ ᱾ ᱵᱟᱠᱚ ᱟᱛᱟᱝ ᱛᱟᱵᱚᱱᱟ ᱜᱩᱨᱤᱡ ᱠᱟᱛᱮᱜ ᱚᱱᱟ ᱪᱮᱛᱟᱱ ᱨᱮ ᱥᱮ ᱾ ᱦᱟᱺᱰᱤ ᱠᱚᱵᱚᱱ ᱪᱚᱰᱚᱨ ᱟᱠᱚ ᱠᱟᱱᱟ ᱥᱮ ᱵᱚᱸᱜᱟ ᱵᱩᱨᱩ ᱟᱠᱚ ᱠᱟᱱᱟ ᱵᱚᱱ ᱚᱱᱟ ᱞᱮᱠᱟᱛᱮ ᱛᱮ ᱞᱟᱹᱭ ᱜᱟᱱᱚᱜᱼᱟ ᱡᱮ ᱱᱩᱠᱩ ᱱᱚᱣᱟ ᱟᱵᱚ ᱥᱟᱶᱛᱟ ᱛᱟᱞᱟᱨᱮ ᱰᱟᱝᱨᱤ ᱠᱚᱣᱟᱜ ᱮᱱᱮᱢ ᱫᱚ ᱥᱟᱢᱵᱷᱮᱲ ᱜᱮᱭᱟ ᱥᱮ ᱵᱟᱝ ᱾
ᱦᱳᱭ ᱜᱚᱢᱠᱮ ᱱᱩᱠᱩᱣᱟᱜ ᱦᱮᱸ ᱱᱩᱠᱩᱣᱟᱜ ᱢᱮᱱᱫᱚ ᱠᱟᱹᱢᱤ ᱫᱚ ᱾ ᱟᱹᱰᱤ ᱵᱷᱮᱜᱟᱨ ᱜᱮᱛᱟ ᱠᱚᱣᱟ ᱥᱟᱶᱛᱮ ᱱᱩᱠᱩ ᱡᱩᱫᱤ ᱟᱵᱚ ᱡᱩᱫᱤ ᱱᱚ ᱱᱚᱝᱠᱟ ᱾ ᱱᱟᱯᱟᱭ ᱧᱚᱜ ᱩᱱᱟᱹᱜ ᱠᱤᱪᱷᱩ ᱮᱢᱟᱵᱚᱱ ᱠᱟᱱᱟ ᱢᱮᱱᱠᱷᱟᱱ ᱱᱩᱠᱩᱣᱟᱜ ᱡᱩᱫᱤ ᱟᱵᱚ ᱡᱩᱫᱤ ᱞᱟᱡ ᱫᱟᱠᱟ ᱡᱩᱫᱤ ᱦᱳᱭ ᱾ ᱨᱚᱲ ᱜᱮᱥᱮ ᱵᱟᱠᱚ ᱠᱟᱱᱟ ᱢᱮᱱᱠᱷᱟᱱ ᱱᱩᱠᱩᱣᱟᱜ ᱡᱩᱫᱤ ᱦᱳᱭᱛᱳ ᱞᱟᱡ ᱫᱟᱠ᱾ ᱠᱟ ᱡᱩᱫᱤ ᱟᱵᱚ ᱡᱩᱫᱤ ᱟᱵᱚ ᱫᱚ ᱦᱚᱭᱛᱳ ᱟᱵᱚ ᱩᱱᱟᱹᱜ ᱠᱤᱪᱷᱩ ᱠᱚᱨᱟᱣ ᱵᱚᱱ ᱠᱟᱱᱟ ᱟᱨ ᱟᱵᱚ ᱡᱩᱫᱤ ᱱᱩᱠᱩᱣᱟᱜ ᱡᱩᱫᱤ ᱾ ᱢᱮᱱ ᱫᱚ ᱫᱮᱠᱵᱷᱟᱞ ᱡᱩᱫᱤ ᱥᱮ ᱱᱩᱠᱩᱣᱟᱜ ᱢᱮᱫ ᱞᱩᱛᱩᱨ ᱡᱩᱫᱤ ᱵᱟᱵᱚᱱ ᱫᱚᱦᱭᱟᱵᱚᱱ ᱠᱤᱨᱤᱧ ᱫᱟ ᱟᱵᱚ ᱪᱮᱛᱟᱱ ᱨᱮ ᱫᱚᱢᱮ ᱮᱠᱴᱟ ᱱᱟᱯᱟᱭ ᱫᱚ ᱵᱟᱝ ᱦᱩᱭᱩᱜᱼᱟ ᱾ ᱛᱮᱱᱟ ᱦᱳᱭᱛᱳ ᱨᱚᱲ ᱜᱮᱥᱮ ᱵᱟᱠᱚ ᱨᱚᱲ ᱫᱟᱲᱮᱜᱼᱟ ᱦᱮᱸ ᱵᱟᱝ ᱾
ᱦᱳᱭ ᱟᱫᱚ ᱱᱟᱦᱟᱜ ᱚᱱᱠᱟ ᱾
ᱟᱨ ᱱᱚᱣᱟ ᱰᱟᱹᱝᱨᱤ
ᱦᱮᱸ ᱢᱟ ᱞᱟᱹᱭ ᱵᱮᱱ?
ᱪᱟᱨᱡᱚᱱ ᱠᱚᱱᱳ ᱠᱟᱹᱢᱤ ᱦᱚᱨᱟ ᱜᱮ ᱵᱟᱝ ᱟᱨᱟᱢᱵᱚᱜ ᱛᱟᱵᱚᱱᱟ ᱥᱮ ᱵᱟᱝ ᱵᱚᱸᱜᱟ ᱵᱩᱨᱩ
ᱵᱟ ᱵᱟ ᱦᱳᱭ ᱦᱳᱭ ᱟᱫᱚ ᱱᱟᱜ ᱜᱚᱢᱠᱮ ᱚᱱᱟ ᱪᱤᱠᱟᱹ ᱱᱟᱦᱟᱜ ᱟᱵᱮᱱᱫᱚ ᱱᱩᱠᱩ ᱟᱹᱞᱤᱧ ᱫᱚ ᱜᱚᱢᱠᱮ ᱟᱨᱚ ᱟᱹᱰᱤ ᱜᱟᱱ ᱚᱱᱠᱟᱞᱤᱧ ᱟᱹᱥᱩᱞ ᱵᱟᱲᱟ ᱟᱠᱟᱫ ᱠᱚᱣᱟ ᱥᱩᱠᱨᱤ ᱠᱚᱦᱚᱸ ᱟᱹᱰᱤ ᱠᱚ ᱥᱟᱸᱜᱮ ᱜᱮᱭᱟ ᱦᱮᱸ ᱥᱮ ᱦᱮᱞᱳ ᱦᱳᱭ ᱜᱚᱢᱠᱮ ᱨᱚᱲ ᱵᱮᱱ ᱟᱸᱡᱚᱢ ᱫᱟ ᱦᱮᱞᱳ ᱦᱮᱞᱳ ᱦᱮᱞᱳ ᱦᱮᱞᱳᱣ ᱦᱮᱞᱳ ᱜᱚᱝᱠᱮ ᱦᱮᱞᱳ ᱦᱮᱞᱳ